ᱦᱮᱞᱳ
ᱦᱮᱸ ᱡᱚᱦᱟᱨ ᱜᱮ ᱫᱟᱫᱟ
ᱦᱮᱸ ᱡᱚᱦᱟᱨ ᱜᱮ ᱡᱚᱦᱟᱨ ᱜᱮ
ᱥᱮᱛᱟᱜ ᱡᱚᱦᱟᱨ
ᱦᱟᱸ ᱥᱮᱛᱟᱜ ᱡᱚᱦᱟᱨ
ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ
ᱱᱚᱝᱠᱟ ᱫᱟᱬᱟᱱ ᱦᱮᱡ ᱦᱩᱭ ᱠᱟᱱᱟ ᱱᱤᱛᱚᱜ ᱫᱚ ᱠᱷᱮᱛ ᱵᱟᱹᱫᱽ ᱥᱮᱫ ᱧᱮᱧᱮᱞ ᱛᱚᱞᱟ ᱠᱚ ᱩᱰᱩᱝᱚᱜ ᱠᱟᱱᱟ ᱥᱮ ᱵᱟᱝ ᱱᱚᱣᱟ ᱜᱮ ᱟᱨ ᱥᱤᱛᱩᱝ ᱫᱟᱭ ᱛᱚ ᱫᱚᱢᱮ ᱡᱟᱹᱥᱛᱤ
ᱱᱤᱛᱚᱜ ᱦᱚᱭ ᱥᱤᱛᱩᱝ ᱠᱟᱫᱟ ᱥᱮᱛᱟᱜ ᱨᱮᱦᱚᱸ
ᱟᱨ ᱱᱤᱛᱚᱜ ᱫᱚ ᱵᱟᱭ ᱥᱤᱛᱩᱝ ᱮᱫᱟ ᱠᱤᱱᱛᱩ ᱢᱟᱱᱮ ᱡᱟᱦᱟᱸ ᱯᱩᱨᱩᱥ ᱯᱛᱤᱛᱤ ᱪᱮᱛᱟᱱ ᱨᱮ ᱢᱟᱱᱮ ᱛᱚᱞᱟ ᱜᱤᱰᱤ ᱢᱮᱱᱟᱜ ᱛᱚ ᱦᱮᱸ ᱥᱮ ᱟᱫᱚ ᱠᱷᱟᱱ ᱫᱚ ᱢᱟᱱᱮ ᱚᱱᱟ ᱠᱚ ᱜᱩᱡᱩᱜ ᱞᱟᱹᱜᱤᱫᱚᱜ ᱠᱟᱱᱟ ᱠᱤᱪᱷᱩ ᱠᱤᱪᱷᱩ ᱚᱢᱚᱱ ᱟᱠᱟᱱᱟ ᱴᱷᱤᱠ ᱟᱪᱷᱮ ᱢᱟᱱᱮ ᱨᱟᱸᱡᱟᱜ ᱠᱟᱱᱟ ᱡᱟᱦᱟᱸ ᱠᱚ ᱢᱮᱛᱟᱜ ᱠᱟᱱᱟ ᱻ
ᱟᱪᱪᱷᱟ
ᱚᱱᱟ ᱚᱥᱩᱵᱤᱫᱟ ᱦᱩᱭᱩᱜ ᱠᱟᱱᱟ ᱥᱤᱛᱩᱝ ᱠᱷᱟᱹᱛᱤᱨ
ᱟᱪᱪᱷᱟ ᱟᱪᱪᱷᱟ
ᱦᱳᱭ ᱠᱟᱱᱟ ᱫᱮᱠᱷᱤ ᱪᱮᱫ ᱞᱮᱠᱟ ᱢᱮᱱᱟᱜᱼᱟ ᱱᱤᱛᱚᱜ
ᱫᱟᱜ ᱫᱚ ᱛᱟᱦᱚᱞᱮ ᱛᱮᱦᱮᱧ ᱜᱟᱯᱟ ᱦᱟᱹᱵᱤᱡ ᱫᱚ ᱟᱹᱣᱨᱤ ᱫᱟᱜ ᱞᱮᱜᱟᱭ ᱟᱯᱮ ᱥᱮᱫ ᱫᱚ
ᱫᱟᱜ ᱫᱚ ᱫᱟᱜ ᱵᱟᱲᱟ ᱠᱮᱫ ᱟ ᱠᱤᱪᱷᱩ ᱢᱟᱲᱟᱝ ᱢᱟᱱᱮ ᱢᱳᱴᱟᱢᱩᱴᱤ ᱫᱚᱥ ᱵᱟᱨᱚ ᱫᱤᱱ ᱞᱟᱦᱟ ᱟᱫᱚ ᱱᱤᱛᱳ ᱛᱚ ᱦᱟᱸᱜ ᱚᱱᱟ ᱨᱮᱱᱟᱜ ᱛᱚ ᱱᱚᱣᱟ ᱛᱚ ᱪᱮᱛᱟᱱ ᱧᱚᱜ ᱨᱮ ᱛᱟᱦᱮᱱᱟ ᱥᱮ ᱟᱫᱚ ᱟᱞᱮᱥᱮᱱ ᱫᱚ ᱦᱟᱸᱜ ᱮᱠᱴᱩ ᱴᱚᱸᱰᱟᱝ ᱧᱚᱜ ᱜᱮᱭᱟ ᱢᱟᱱᱮ ᱮᱠᱴ ᱤᱭᱟᱹ ᱧᱚᱜ ᱜᱮᱭᱟ ᱟᱫᱚ ᱪᱟᱥ ᱫᱚ ᱦᱟᱸᱜ ᱟᱹᱰᱤ ᱪᱟᱬ ᱜᱮᱞᱮ ᱪᱮᱥᱴᱟᱭᱟ ᱪᱟᱥ ᱨᱮᱱᱟᱜ ᱜᱮ ᱟᱫᱚ ᱚᱱᱟ ᱦᱚᱛᱮᱜ ᱛᱮ ᱟᱜᱟᱢ ᱧᱚᱜ ᱞᱟᱦᱟ ᱧᱚᱜ ᱜᱮ ᱜᱤᱰᱤ ᱦᱩᱭ ᱠᱟᱱᱟ ᱟᱫᱚ ᱟᱫᱚ ᱵᱟᱭ ᱫᱟᱜ ᱮᱫ ᱠᱷᱟᱹᱛᱤᱨ ᱱᱤᱛᱳᱜ ᱫᱚ ᱥᱤᱛᱩᱝ ᱨᱮ ᱡᱟᱹᱥᱛᱤ ᱞᱟᱜᱟᱜ ᱠᱟᱱᱟ ᱠᱟᱱᱟ ᱛᱤᱠᱤᱱ ᱵᱮᱲᱟ ᱥᱤᱛᱩᱝ ᱛᱮ ᱠᱤᱱᱛᱩ ᱡᱚᱛᱚ ᱚᱱᱟ ᱠᱚ ᱡᱟᱦᱟᱸ ᱛᱤᱱᱟᱹᱜ ᱛᱚᱞᱟ ᱚᱢᱚᱱ ᱟᱠᱟᱱᱟ ᱥᱮ
ᱟᱪᱪᱷᱟ
ᱡᱚᱛᱚᱜ ᱜᱮ ᱨᱟᱸᱡᱟᱜ ᱠᱟᱱᱟ ᱳᱭ ᱟᱨᱠᱤ ᱥᱤᱛᱩᱝ ᱛᱮ
ᱟᱹᱰᱤ ᱛᱮᱫ ᱢᱩᱥᱠᱤᱞ ᱟᱞᱮ ᱥᱮᱫ ᱦᱚᱸ ᱛᱮᱦᱤᱧ ᱥᱮᱛᱟᱜ ᱛᱷᱚᱲᱟ ᱛᱷᱚᱲᱟ ᱢᱤᱫᱵᱟᱨ ᱧᱩᱨᱦᱟᱹ ᱧᱚᱜ ᱞᱮᱱᱟ ᱟᱫᱚ ᱫᱟᱜ ᱢᱟ ᱟᱹᱰᱤ ᱛᱷᱚᱲᱟ ᱜᱮᱭ ᱫᱟᱜ ᱠᱮᱫ ᱠᱷᱟᱹᱞᱤ ᱚᱭᱮᱫᱟᱨ ᱨᱮᱱᱟᱜ ᱟᱵᱚᱦᱟᱣᱟ ᱨᱮᱱᱟᱜ ᱛᱷᱚᱲᱟ ᱜᱟᱱ ᱯᱚᱨᱤᱵᱚᱨᱛᱚᱱ ᱜᱷᱚᱴᱟᱣᱱᱟ ᱤᱱᱟᱹᱜ ᱥᱩᱢᱩᱝ ᱜᱮ ᱟᱨ ᱫᱟᱜ ᱢᱟ ᱵᱟᱹᱱᱩᱜᱼᱟ ᱚᱱᱟ ᱠᱷᱟᱹᱛᱤᱨ ᱛᱮ ᱟᱞᱮ ᱦᱚᱸ ᱮᱨᱟᱯᱷᱚᱨ ᱦᱚᱸ ᱟᱹᱣᱨᱤ ᱞᱮ ᱮᱦᱚᱵᱟ ᱵᱟᱞᱮ ᱮᱦᱚᱵ ᱫᱟᱲᱮᱜ ᱠᱟᱱᱟ ᱫᱟᱜ ᱵᱟᱹᱱᱩᱜ ᱠᱷᱟᱹᱛᱤᱨ ᱛᱮ ᱟᱨᱮ ᱥᱤᱛᱩᱝ ᱮᱫ ᱠᱟᱱ ᱠᱷᱟᱡ ᱢᱟ ᱟᱹᱰᱤ ᱥᱮᱛᱟᱜ ᱜᱮᱭ ᱥᱤᱛᱩᱝ ᱮᱫᱟ ᱡᱟᱦᱟᱸᱛᱮ ᱦᱚᱲᱢᱚ ᱠᱚᱫᱚ ᱟᱹᱰᱤ ᱢᱩᱥᱠᱤᱞ ᱜᱮ ᱵᱩᱡᱷᱟᱹᱜ ᱠᱟᱱᱟ ᱜᱚᱨᱚᱢ ᱛᱮ
ᱦᱮᱸ
ᱮᱢᱚᱱᱠᱤ ᱨᱩᱣᱟᱹ ᱦᱟᱹᱥᱩ ᱨᱩᱣᱟᱹ ᱦᱟᱹᱥᱩ ᱦᱚᱸ ᱵᱩᱡᱷᱟᱹᱜ ᱠᱟᱱᱟ ᱡᱮ ᱱᱩᱱᱟᱹᱜ ᱜᱚᱨᱚᱢ
ᱦᱮᱸ ᱢᱟᱱᱮ ᱱᱮᱥᱟᱜ ᱡᱟᱦᱟᱸᱮᱠᱟᱭ ᱥᱤᱛᱩᱝ ᱮᱫᱟ ᱡᱟᱦᱟᱸ ᱞᱮᱠᱟᱛᱮ ᱞᱟᱜᱟᱜ ᱠᱟᱱᱟ ᱚᱱᱟ ᱠᱤᱱᱛᱩ ᱦᱚᱲᱢᱚ ᱨᱮ ᱟᱹᱰᱤ ᱦᱚᱲᱟᱜ ᱜᱮ ᱚᱥᱩᱵᱤᱫᱟ ᱦᱩᱭᱩᱜ ᱠᱟᱱᱟ ᱢᱟᱱᱮ ᱫᱚᱢᱮ ᱫᱚᱢᱮ ᱦᱚᱲᱠᱚ ᱨᱩᱣᱟᱹᱜ ᱠᱟᱱᱟ ᱠᱚ ᱟᱨ ᱵᱚᱦᱩ ᱨᱚᱠᱚᱢ ᱥᱚᱢᱚᱥᱥᱟ ᱨᱮᱠᱚ ᱛᱤᱸᱜᱩᱱ ᱠᱟᱱᱟ ᱢᱟᱱᱮ ᱮᱠᱴᱩᱠᱩᱡᱷᱤᱠ ᱱᱤᱡᱮᱛᱮ ᱴᱷᱤᱠ ᱧᱚᱜ ᱵᱟᱢ ᱛᱟᱦᱮᱸᱞᱮᱱ ᱠᱷᱟᱡ ᱠᱤᱱᱛᱩ ᱢᱟᱱᱮ ᱨᱩᱣᱟᱹᱼ ᱦᱟᱹᱥᱩ ᱠᱤᱢᱵᱟ ᱡᱟᱦᱟᱱᱟᱜ ᱵᱟᱝ ᱡᱟᱦᱟᱱᱟᱜ ᱚᱥᱩᱵᱤᱫᱷᱟ ᱦᱩᱭᱩᱜ ᱠᱟᱱ ᱜᱮᱭᱟ ᱱᱚᱣᱟ ᱥᱤᱛᱩᱝ ᱞᱚᱞᱚ ᱛᱮ
ᱛᱟᱨ ᱵᱷᱤᱛᱨᱤ ᱨᱮ ᱥᱤᱛᱩᱝ ᱨᱮ ᱱᱟᱦᱟᱜ ᱯᱷᱮᱰᱚᱜ ᱦᱚᱸ ᱟᱹᱰᱤ ᱢᱩᱥᱠᱤᱞ ᱠᱟᱱᱟ ᱠᱟᱹᱢᱤ ᱠᱚ ᱡᱮᱢᱚᱱ ᱦᱚᱞᱟ ᱢᱟᱫᱷᱮᱨ ᱜᱮ ᱟᱞᱮᱭᱟᱜ ᱩᱞ ᱠᱚ ᱢᱮᱱᱟᱜᱼᱟ ᱛᱚ ᱩᱞ ᱫᱤᱥᱚᱢᱟᱜᱞᱮ ᱢᱟᱱᱟ ᱟᱫᱚ ᱩᱞ ᱠᱚ ᱛᱤᱭᱳᱜ ᱵᱟᱲᱟ ᱪᱟᱞᱟᱣ ᱦᱩᱭ ᱮᱱᱟ ᱚᱲᱟᱜ ᱨᱮᱱᱟᱜ ᱩᱞ ᱛᱤᱭᱳᱜ ᱠᱚᱨᱮ ᱟᱨ ᱥᱤᱛᱩᱝ ᱛᱮ ᱥᱩᱫᱩᱢ ᱵᱚᱦᱚᱜ ᱞᱚᱞᱚ ᱜᱮ ᱵᱩᱡᱷᱟᱹᱜ ᱠᱟᱱᱟ ᱡᱮ ᱤᱱᱟᱹ ᱫᱚᱥ ᱛᱷᱠᱮ ᱯᱚᱱᱨ ᱢᱤᱱᱤ ᱥᱤᱛᱩᱝ ᱨᱮ ᱠᱟᱹᱢᱤ ᱯᱚᱨ ᱥᱩᱫᱩ ᱡᱤᱨᱟᱹᱜ ᱛᱮ ᱵᱟᱫᱽᱫᱚ ᱡᱤᱨᱟᱹᱜ ᱦᱩᱭᱩᱜ ᱜᱮᱭᱟ ᱟᱨ ᱵᱟᱝᱠᱷᱟᱱ ᱥᱩᱫᱩᱢ ᱥᱚᱨᱤᱨ ᱵᱟᱝ ᱪᱟᱞᱟᱜ ᱠᱟᱱᱟ ᱦᱚᱲᱢᱚ ᱮᱠᱫᱚᱢ ᱞᱟᱸᱜᱟ ᱜᱮ ᱵᱩᱡᱷᱟᱹᱜ ᱠᱟᱱᱟ ᱵᱚᱦᱚᱜ ᱠᱚ ᱞᱚᱞᱚᱜ ᱜᱮ ᱵᱩᱡᱷᱟᱹᱜ ᱠᱟᱱᱟ ᱫᱟᱜ ᱠᱚ ᱨᱮᱸᱜᱮᱡ ᱠᱟᱱᱟ ᱦᱚᱲᱢᱚ ᱜᱚᱨᱢᱟᱜ ᱠᱟᱱᱟ ᱦᱟᱭ ᱵᱟᱯ ᱨᱮ ᱩᱱᱟᱹᱜ ᱪᱮᱯ ᱪᱮᱯ ᱠᱟᱛᱮᱫ ᱵᱟᱵᱚᱱ ᱠᱟᱹᱢᱤᱭᱟ ᱚᱱᱟᱛᱮ ᱱᱮᱛᱟᱨ ᱞᱟᱦᱟ ᱢᱟᱪᱮᱫ ᱩᱞ ᱞᱮ ᱛᱤᱭᱳᱜ ᱠᱮᱫᱟ ᱥᱮᱛᱟᱜ ᱵᱮᱞᱟ ᱟᱹᱣᱨᱤ ᱥᱤᱛᱩᱝ ᱨᱟᱠᱟᱵ ᱨᱮ ᱟᱨ ᱤᱱᱟᱹᱜ ᱜᱮ ᱟᱹᱰᱤ ᱡᱩᱫᱟᱹ ᱥᱤᱛᱩᱝ ᱮᱫ ᱠᱟᱱ ᱫᱚ ᱡᱩᱫᱟᱹ ᱟᱨ ᱞᱟᱸᱜᱟ ᱜᱮ ᱵᱩᱡᱷᱟᱹᱜ ᱠᱟᱱᱟ ᱟᱨ ᱩᱱᱟᱹᱜᱴᱟᱜ ᱥᱤᱛᱩᱝ ᱢᱟᱱᱮ ᱚᱠᱟᱮ ᱞᱮᱠᱟ ᱧᱚᱜ ᱫᱚ ᱛᱟᱦᱮᱱ ᱠᱟᱱᱟ ᱟᱹᱰᱤ ᱛᱟᱯ ᱵᱟᱹᱱᱩᱜ ᱨᱮᱦᱚᱸ ᱥᱤᱛᱩᱝ ᱠᱤᱱᱛᱩ ᱵᱷᱤᱛᱨᱤ ᱨᱮ ᱚᱱᱟ ᱜᱩᱢᱥᱮ ᱜᱚᱨᱚᱢ ᱟᱹᱰᱤᱛᱮᱫ ᱵᱩᱡᱷᱟᱹᱜ ᱠᱟᱱᱟ
ᱦᱚᱸᱜᱼ ᱚᱱᱟᱜᱮ ᱵᱤᱥᱚᱭ ᱫᱚ ᱢᱟᱱᱮ ᱛᱟᱨᱯᱚᱨᱮ ᱢᱟᱱᱮ ᱧᱮᱞ ᱦᱩᱭ ᱠᱟᱱᱟ ᱢᱟᱱᱮ ᱳᱭ ᱫᱚᱥᱴᱟ ᱠᱷᱚᱱ ᱮᱜᱟᱨᱚᱴᱟ ᱵᱟᱨᱚᱴᱟ ᱫᱷᱟᱹᱵᱤᱡ ᱦᱚᱭ ᱠᱤᱱᱛᱩ ᱮᱠᱟᱞᱜᱮ ᱵᱟᱭ ᱦᱚᱭᱮᱫᱟ ᱢᱟᱱᱮ ᱥᱩᱫᱷᱩ
ᱦᱮᱸ ᱦᱮᱸ ᱮᱠ ᱴᱷᱤᱠ ᱴᱷᱤᱠ ᱮᱠ ᱱᱚᱣᱟᱴᱟᱜ ᱴᱷᱤᱠ ᱠᱟᱛᱷᱟ ᱮᱠᱫᱚᱢ ᱱᱚᱣᱟᱴᱟᱜ ᱴᱷᱤᱠ ᱠᱟᱛᱷᱟ
ᱠᱚ ᱨᱮ ᱰᱷᱮᱨ ᱚᱥᱩᱵᱤᱫᱟ ᱦᱩᱭᱩᱜ ᱠᱟᱱᱟ
ᱦᱮᱸ ᱦᱚᱭ ᱮᱠᱫᱚᱢ ᱜᱮ ᱵᱟᱭ ᱦᱚᱭᱮᱫ ᱠᱟᱱᱟ ᱠᱳᱱᱳ ᱫᱟᱨᱮ ᱥᱟᱠᱟᱢ ᱵᱟᱝ ᱞᱟᱲᱟᱜ ᱠᱟᱱᱟ ᱚᱱᱟ ᱠᱷᱟᱹᱛᱤᱨ ᱛᱮ ᱦᱚᱲᱢᱚ ᱨᱮ ᱦᱚᱭ ᱦᱚᱸ ᱵᱟᱝ ᱵᱟᱡᱟᱜ ᱠᱟᱱᱟ ᱥᱮ ᱚᱭᱮᱫᱟᱨ ᱦᱚᱸ ᱦᱚᱭ ᱵᱟᱹᱱᱩᱜ ᱠᱷᱟᱹᱛᱤᱨ ᱛᱮ ᱢᱟᱱᱮ ᱡᱩᱫᱟᱹ ᱧᱚᱜ ᱟᱨᱦᱚᱸ ᱜᱚᱨᱚᱢ ᱟᱹᱭᱠᱟᱹᱜ ᱠᱟᱱᱟ ᱮᱠᱫᱚᱢ ᱟᱨ ᱮᱢᱚᱱᱠᱤ ᱥᱤᱛᱩᱝ ᱢᱚᱴᱟᱢᱩᱴᱤ ᱥᱤᱛᱩᱝ ᱫᱟ ᱵᱷᱟᱜᱤ ᱜᱮ ᱵᱩᱡᱷᱟᱹᱜ ᱠᱟᱱᱟ ᱟᱹᱰᱤ ᱥᱟᱴᱟᱜ ᱫᱚ ᱵᱚᱞᱮ ᱵᱟᱝ ᱮᱱᱦᱚᱸᱭ ᱥᱤᱛᱩᱝ ᱮ ᱠᱟᱱ ᱜᱮᱭᱟ ᱚᱱᱟ ᱥᱤᱛᱩᱝ ᱧᱮᱞ ᱛᱮ ᱵᱩᱡᱷᱟᱹᱜ ᱠᱟᱱᱟ ᱡᱮ ᱟᱹᱰᱤ ᱫᱚ ᱵᱟᱭ ᱛᱟᱹᱯᱤᱥᱟ ᱥᱤᱛᱩᱝ ᱠᱤᱱᱛᱩ ᱱᱟᱦᱟᱜ ᱜᱚᱨᱚᱢ ᱟᱹᱰᱤ ᱛᱮᱫ ᱵᱩᱡᱷᱟᱹᱜ ᱠᱟᱱᱟ ᱟᱫᱚ ᱡᱟᱹᱱᱤᱡ ᱚᱱᱟ ᱨᱮᱱᱟᱜ ᱠᱟᱨᱚᱱ ᱫᱚ ᱦᱩᱭᱩᱜ ᱠᱟᱱᱟ ᱦᱚᱭ ᱵᱟᱹᱱᱩᱜᱼᱟ ᱚᱱᱮ ᱚᱱᱟ ᱛᱮᱜᱮ ᱯᱟᱥᱮᱡ ᱚᱱᱠᱟ ᱫᱚ ᱵᱩᱡᱷᱟᱹᱜ ᱠᱟᱱᱟ
ᱦᱮᱸ ᱚᱱᱟ ᱠᱚᱜᱮ ᱠᱟᱱᱟ ᱛᱟᱨ ᱯᱚᱨᱮ
ᱡᱟᱦᱟᱸ ᱞᱮᱠᱟ ᱵᱷᱟᱵᱽᱛᱮ ᱦᱚᱲᱢᱚ ᱨᱮ ᱞᱟᱜᱟᱜ ᱠᱟᱱᱟ ᱥᱮ ᱚᱱᱟ ᱥᱤᱛᱩᱝ ᱢᱟᱱᱮ ᱵᱷᱟᱵᱽ ᱚᱱᱟ ᱛᱚ ᱦᱚᱲᱢᱚ ᱠᱷᱚᱱ ᱢᱟᱱᱮ ᱦᱚᱭ ᱫᱟᱨᱟ ᱛᱮᱜᱮ ᱦᱚᱭ ᱛᱳ ᱠᱤᱪᱷᱩ ᱪᱮᱴᱷᱟ ᱧᱚᱜ ᱵᱚᱱ ᱵᱩᱡᱟ ᱦᱮᱸ ᱥᱮ ᱦᱚᱲᱢᱚ ᱨᱮ ᱞᱟᱜᱟᱣ ᱞᱮᱱ ᱠᱷᱟᱱ ᱜᱮ ᱠᱤᱱᱛᱩ ᱚᱱᱟ ᱦᱚᱸᱛᱚ ᱵᱟᱝ ᱦᱩᱭᱩᱜ ᱠᱟᱱᱟ ᱡᱟᱨ ᱛᱟᱨ ᱯᱷᱚᱞᱮ ᱦᱚᱲᱢᱚ ᱠᱚ ᱠᱤᱱᱛᱩ ᱟᱹᱰᱤ ᱤᱭᱟᱹ ᱜᱮ ᱵᱩᱡᱩᱜ ᱠᱟᱱᱟ ᱢᱟᱱᱮ ᱚᱥᱩᱵᱤᱫᱷᱟ ᱜᱮ
ᱚᱥᱩᱵᱤᱫᱟ ᱜᱮ ᱵᱩᱡᱷᱟᱹᱜ ᱠᱟᱱᱟ ᱟᱨ ᱡᱚᱢ ᱨᱮᱦᱚᱸ ᱧᱮᱞᱚᱜ ᱠᱟᱱᱟ ᱱᱚᱣᱟ ᱜᱚᱨᱚᱢ ᱥᱤᱛᱩᱝ ᱠᱷᱟᱹᱛᱤᱨ ᱛᱮ ᱱᱟᱦᱟᱜ ᱨᱩᱪᱤ ᱠᱚᱦᱚᱸ ᱟᱹᱰᱤ ᱠᱷᱩᱵ ᱮᱠᱴᱟ ᱢᱚᱡᱽ ᱵᱟᱝ ᱵᱩᱡᱷᱟᱹᱜ ᱠᱟᱱᱟ ᱫᱟᱠᱟ ᱡᱚᱢ ᱠᱚᱨᱮ ᱦᱚᱸ ᱨᱩᱪᱤ ᱵᱟᱝ ᱧᱮᱞᱚᱜ ᱠᱟᱱᱟ ᱛᱷᱚᱲᱟ ᱛᱷᱚᱲᱟ ᱡᱚᱢᱚᱜ ᱠᱟᱱᱟ ᱥᱤᱵᱤᱞ ᱠᱚ ᱵᱟᱝ ᱵᱩᱡᱷᱟᱹᱜ ᱠᱟᱱᱟ ᱢᱚᱪᱟ ᱨᱮᱦᱚᱸ ᱱᱚᱝᱠᱟ ᱵᱮᱯᱟᱨ
ᱟᱫᱚ ᱛᱤᱦᱤᱧ ᱜᱟᱯᱟ ᱢᱟ ᱟᱞᱮ ᱥᱮᱫ ᱢᱟ ᱡᱟᱦᱟᱸ ᱞᱮᱠᱟ ᱢᱟ ᱩᱞ ᱵᱤᱞᱤᱜ ᱠᱟᱱᱟ ᱩᱞ ᱠᱚᱜᱮ ᱞᱮ ᱡᱚᱢ ᱵᱟᱲᱟᱭᱮᱫ ᱠᱟᱱᱟ ᱦᱟᱸᱜ ᱟᱯᱮ ᱥᱮᱫ ᱢᱮᱱᱟᱜᱼᱟ ᱵᱟᱝ ᱟᱪᱚ
ᱟᱨ ᱟᱞᱮ ᱥᱮᱫ ᱦᱚᱸ ᱢᱮᱱᱟᱜᱼᱟ ᱡᱚᱢ ᱞᱮᱠᱟ ᱫᱚ ᱢᱟᱱᱮ ᱡᱚᱛᱚ ᱦᱚᱲᱟᱜ ᱜᱮ ᱢᱚᱴᱟᱢᱩᱴᱤ ᱡᱚᱢ ᱞᱟᱹᱜᱤᱫ ᱛᱮᱫᱚ ᱢᱮᱱᱟᱜᱼᱟ ᱟᱠᱟᱫᱟ ᱠᱤᱱᱛᱩ ᱚᱱᱠᱟ ᱩᱞ ᱞᱮ ᱪᱟᱥ ᱩᱛᱟᱹᱨᱟ ᱢᱟᱥᱮ ᱩᱞ ᱵᱟᱜᱟᱱ ᱢᱮᱱᱟᱜ ᱛᱟᱞᱮᱭᱟ ᱱᱤᱝᱠᱟ ᱦᱟᱹᱱᱤᱡ ᱫᱚ ᱦᱟᱸᱟᱜ ᱵᱟᱹᱱᱩᱜ ᱟᱠᱟᱫᱟ ᱛᱚᱵᱮ ᱱᱤᱡᱮ ᱱᱤᱡᱮ ᱫᱚ ᱡᱚᱛᱚ ᱦᱚᱲᱮ ᱮ ᱚᱲᱟᱜ ᱯᱨᱚᱛᱛᱮᱠ ᱢᱚᱴᱟᱢᱩᱴᱤ ᱢᱤᱫᱴᱮᱱ ᱵᱟᱨᱭᱟ ᱠᱟᱛᱮᱫ ᱫᱚ ᱫᱟᱨᱮ ᱫᱚ ᱢᱮᱱᱟᱜ ᱛᱟᱠᱚ ᱜᱮᱭᱟ
ᱟᱨ ᱟᱞᱮ ᱱᱟᱠᱷᱟ ᱫᱚ ᱛᱷᱚᱲᱟ ᱱᱟᱦᱟᱜ ᱰᱷᱮᱨ ᱧᱚᱜ ᱜᱮᱭᱟ ᱛᱚ ᱩᱞ ᱫᱟᱨᱮ ᱠᱚᱦᱚᱸ ᱟᱫᱚ ᱩᱞ ᱦᱚᱸ ᱦᱩᱭᱩᱜ ᱛᱮ ᱪᱟᱥ ᱫᱷᱟᱹᱵᱤᱡ ᱦᱚᱸ ᱞᱮ ᱠᱚᱨᱟᱣᱮᱫ ᱠᱟᱱ ᱜᱮᱭᱟ ᱩᱞ ᱚᱲᱟᱜ ᱨᱮᱱᱟᱜ ᱵᱟᱜᱟᱱ ᱠᱚ ᱢᱮᱱᱟᱜᱼᱟ ᱞᱟᱹᱴᱩ ᱞᱟᱹᱴᱩ ᱟᱫᱚ ᱚᱱᱟ ᱠᱚ ᱩᱞᱜᱮ ᱛᱤᱭᱳᱟᱹᱜ ᱵᱟᱲᱟ ᱠᱟᱛᱮᱫ ᱞᱮ ᱟᱠᱷᱨᱤᱧ ᱵᱟᱲᱟᱭᱮᱫ ᱠᱟᱱ ᱜᱮᱭᱟ ᱟᱫᱚ ᱟᱹᱰᱤ ᱫᱚ ᱱᱟᱦᱟᱜ ᱫᱟᱢ ᱫᱚ ᱵᱟᱹᱱᱩᱜᱼᱟ ᱱᱤᱛᱚᱜ ᱱᱤᱭᱟᱹ ᱵᱟᱨ ᱫᱚ ᱟᱹᱰᱤ ᱛᱮᱫ ᱞᱮ ᱞᱟᱸᱜᱟᱣ ᱠᱟᱱᱟ ᱫᱟᱢ ᱵᱟᱹᱱᱩᱜ ᱠᱷᱟᱹᱛᱤᱨ ᱛᱮ ᱩᱱᱟᱹᱜ ᱜᱟᱱ ᱞᱟᱵᱷ ᱦᱚᱸ ᱵᱟᱝ ᱦᱩᱭᱩᱜ ᱠᱟᱱᱟ ᱚᱱᱮ ᱚᱱᱠᱟ ᱵᱮᱯᱟᱨ
ᱟᱫᱚ ᱡᱮᱦᱮᱛᱩ ᱵᱟᱜᱟᱱ ᱢᱮᱱᱟᱜᱼᱟ ᱡᱚ ᱴᱷᱤᱠ ᱠᱟᱱᱟ ᱚᱱᱟ ᱢᱟ ᱟᱠᱷᱨᱤᱧ ᱢᱟ ᱦᱩᱭᱩᱜ ᱜᱮᱭᱟ ᱟᱫᱚ ᱛᱤᱭᱳᱜ ᱠᱟᱛᱮ ᱚᱱᱠᱟ ᱜᱮᱞᱮ ᱟᱠᱷᱨᱤᱧ ᱵᱟᱲᱟ ᱠᱟᱜ ᱠᱟᱱᱟ
ᱚᱱᱟ ᱢᱟ ᱠᱟᱱ ᱜᱮᱭᱟ ᱛᱚᱵᱮ ᱟᱨ ᱱᱮᱛᱟᱨ ᱟᱹᱰᱤ ᱟᱹᱰᱤ ᱡᱟᱭᱜᱟ ᱨᱮᱜᱮ ᱧᱮᱞᱚᱜ ᱠᱟᱱᱟ ᱢᱤᱫ ᱥᱚᱢᱚᱭ ᱢᱟᱱᱮ ᱩᱞ ᱡᱚᱢ ᱞᱟᱹᱜᱤᱫ ᱟᱹᱰᱤ ᱠᱤᱱᱛᱩ ᱦᱚᱲ ᱠᱚ ᱛᱟᱦᱮᱱ ᱠᱟᱱ ᱛᱟᱦᱮᱱᱟ ᱢᱟᱱᱮ ᱩᱞ ᱦᱟᱛᱟᱣ ᱞᱟᱹᱜᱤᱫ ᱵᱷᱟᱜ ᱵᱷᱟᱜᱤ ᱞᱟᱹᱴᱩ ᱞᱟᱹᱴᱩ ᱩᱞ ᱫᱚᱢᱮ ᱠᱤᱱᱛᱩ ᱱᱤᱛᱚᱜ ᱫᱚ ᱱᱚᱝᱠᱟ ᱧᱮᱞᱚᱜ ᱠᱟᱱᱟ ᱢᱟᱱᱮ ᱩᱞ ᱨᱮᱱᱟᱜ ᱴᱟᱱ ᱠᱤᱱᱛᱩ ᱥᱮ ᱢᱟᱱᱮ ᱦᱟᱛᱟᱣ ᱨᱮᱱᱟᱜ ᱴᱟᱱ ᱠᱤᱱᱛᱩ ᱠᱚᱢ ᱟᱠᱟᱱᱟ ᱠᱟᱨᱚᱱ ᱦᱩᱭᱩᱜ ᱠᱟᱱᱟ ᱚᱱᱮ ᱡᱮ ᱡᱚᱛᱚ ᱦᱚᱲᱟᱜ ᱢᱳᱚᱴᱟᱢᱩᱴᱤ ᱡᱟᱦᱟᱸ ᱛᱤᱱᱟᱹᱜ ᱩᱰᱠᱝ ᱜᱮ ᱦᱮᱸᱥᱮ ᱟᱨ ᱢᱤᱫᱴᱮᱱ ᱵᱟᱨᱭᱟ ᱠᱟᱛᱮᱫ ᱫᱟᱨᱮ ᱢᱮᱱᱟᱜ ᱛᱟᱠᱚᱣᱟ ᱚᱸᱰᱮ ᱠᱷᱚᱱᱜ ᱜᱮ ᱩᱞ ᱨᱮᱱᱟᱜ ᱥᱟᱫ ᱫᱚᱠᱚ ᱦᱟᱛᱟᱣᱟ ᱡᱟᱦᱟᱸ ᱠᱤᱨᱤᱧ ᱦᱮᱸ ᱠᱤᱨᱤᱧ ᱟᱹᱨᱤᱧ ᱩᱱᱟᱹᱜ ᱫᱚ ᱟᱫᱚ ᱛᱟᱦᱚᱞᱮ ᱵᱟᱝ
ᱠᱚᱢᱚᱜ ᱠᱤᱨᱤᱧ ᱥᱮᱫ ᱫᱚᱠᱚ ᱠᱚᱢᱚᱜ ᱠᱟᱱᱟ ᱦᱚᱲ ᱱᱟᱦᱟᱜ ᱚᱱᱠᱟ ᱥᱮᱨᱚᱠᱚᱢ ᱵᱟᱠᱚ ᱠᱤᱨᱤᱧᱮᱫ ᱠᱟᱱ ᱠᱷᱟᱹᱛᱤᱨ ᱛᱮ ᱱᱟᱦᱟᱜ ᱫᱟᱢ ᱦᱚᱸ ᱚᱱᱟᱛᱮ ᱟᱹᱰᱤ ᱫᱚ ᱥᱮᱫ ᱵᱟᱝ ᱧᱟᱢᱚᱜ ᱠᱟᱱᱟ ᱥᱮ ᱵᱟᱝᱟ
ᱟᱫᱚ ᱱᱤᱛᱳᱜ ᱫᱚ ᱵᱮᱥ ᱵᱮᱥᱤᱨ ᱵᱷᱟᱜᱽ ᱡᱚᱠᱷᱚᱱ ᱜᱮ ᱡᱟᱦᱟᱸᱭ ᱠᱚ ᱩᱱᱠᱩᱣᱟᱜ ᱠᱚ ᱠᱚ ᱩᱱᱠᱩ ᱠᱚᱫᱚ ᱦᱭᱛᱚ ᱟᱫᱚ ᱩᱞ ᱫᱟᱨᱟ ᱛᱮᱦᱚᱸ ᱛᱚ ᱚᱱᱟ ᱡᱩᱥᱢᱩᱥ ᱠᱚ ᱨᱮᱱᱟᱜ ᱢᱤᱫᱴᱮᱱ ᱵᱮᱯᱟᱨ ᱢᱮᱱᱟᱜᱼᱟ ᱢᱤᱫᱴᱮᱱ ᱥᱤᱞᱤᱝ ᱫᱚ ᱦᱮᱸ ᱛᱟᱦᱮᱱ ᱜᱮᱭᱟ ᱚᱱᱟ ᱫᱚ ᱚᱥᱩᱵᱤᱫᱟ
ᱦᱮᱸ ᱥᱮᱢᱟ ᱠᱟᱛᱷᱟ ᱠᱟᱱ ᱜᱮ ᱵᱚᱴᱮ ᱠᱟᱱ ᱜᱮ ᱩᱞ ᱱᱟᱠᱷᱟ ᱠᱷᱚᱱ ᱱᱟᱟᱜ ᱡᱩᱥ ᱠᱚᱠᱩ ᱵᱮᱱᱟᱣ ᱮᱫᱟ ᱡᱟᱦᱟᱸ ᱫᱚ ᱟᱭᱢᱟ ᱰᱷᱮᱨ ᱚᱱᱠᱟ ᱧᱟᱢᱚᱜ ᱠᱟᱱᱟ ᱢᱟᱡᱟ ᱠᱚ ᱪᱮᱫ ᱠᱚᱠᱚ ᱧᱩᱛᱩᱢ ᱵᱟᱲᱟ ᱠᱟᱜᱼᱟ ᱥᱮ ᱵᱟᱝᱟ ᱦᱟᱸᱜ
ᱦᱮᱸ
ᱟᱨ ᱟᱯᱮ ᱱᱟᱠᱷᱟ ᱦᱚᱸ ᱟᱹᱞᱩ ᱟᱹᱞᱩ ᱟᱹᱞᱩ ᱦᱚᱸᱯᱮ ᱪᱟᱥᱮᱫ ᱠᱟᱱ ᱜᱮᱭᱟ ᱫᱟᱫᱟ ᱟᱯᱮ ᱱᱟᱠᱷᱟ ᱟᱹᱞᱩ
ᱟᱞᱮ ᱱᱚᱛᱮ ᱟᱹᱞᱩ ᱦᱚᱸᱞᱮ ᱪᱟᱥ ᱜᱮᱭᱟ ᱚᱱᱠᱟ ᱢᱟᱱᱮ ᱪᱮᱫ ᱤᱧ ᱢᱮᱱᱟ ᱟᱞᱮ ᱫᱚ ᱡᱚᱢ ᱥᱩᱢᱩᱝ ᱞᱟᱹᱜᱤᱫ ᱜᱮᱞᱮ
ᱡᱚᱢ ᱥᱩᱢᱩᱝ ᱜᱮ ᱦᱮᱸ ᱚᱱᱮᱢ ᱢᱮᱱ ᱠᱮᱫ ᱞᱮᱠᱟ ᱡᱮ ᱡᱚᱢ ᱥᱩᱢᱩᱝ ᱜᱮ ᱡᱚᱛᱚ ᱜᱮ
ᱦᱮᱸ ᱢᱟᱱᱮ ᱟᱹᱠᱷᱨᱤᱧ ᱱᱚᱝᱠᱟ ᱫᱚ ᱦᱟᱸᱜ ᱵᱟᱝᱞᱮ ᱩᱱᱟᱹᱜ ᱜᱟᱱ ᱫᱚ ᱵᱟᱞᱮ ᱪᱟᱥᱟ ᱛᱟᱯᱚᱨᱮ ᱟᱞᱮ ᱥᱮᱱᱟᱜ ᱡᱟᱭᱜᱟ ᱯᱟᱹᱛᱤ ᱦᱚᱭᱛᱳ ᱵᱟᱹᱭᱦᱟᱹᱲ ᱠᱟᱱᱟ ᱠᱤᱱᱛᱩ ᱫᱟᱜ ᱠᱚ ᱟᱫᱟᱱ ᱫᱚ ᱵᱟᱹᱱᱩᱜ ᱟᱠᱟᱫ ᱛᱟᱞᱮᱭᱟ ᱡᱟᱦᱟᱸ ᱱᱚᱝᱠᱟᱱᱟᱜ ᱦᱚᱸ ᱵᱟᱹᱱᱩᱜᱼᱟ ᱜᱮᱭᱟ
ᱟᱪᱪᱷᱟ
ᱦᱮᱸ ᱢᱟᱱᱮ ᱥᱩᱵᱤᱫᱷᱟ ᱢᱮᱱᱟᱜ ᱟᱠᱟᱫᱟᱤᱷᱩ ᱫᱟᱜ ᱢᱮᱱᱟᱜ ᱟᱠᱟᱫᱟ ᱚᱱᱟ ᱠᱚᱨᱮ ᱫᱚ ᱠᱚ ᱪᱟᱥ ᱜᱮᱭᱟ
ᱟᱞᱮ ᱱᱚᱛᱮ ᱦᱚᱸ ᱟᱹᱞᱩ ᱫᱚ ᱪᱟᱥᱮᱫ ᱠᱟᱱᱟᱞᱮ ᱟᱹᱰᱤ ᱛᱮᱫ ᱜᱮ ᱠᱷᱟᱹᱴ ᱜᱮ ᱟᱫᱚ ᱮ ᱯᱷᱚᱞᱮ ᱚᱱᱮ ᱢᱤᱫᱴᱮᱱ ᱥᱟᱯ ᱢᱟᱨᱥᱟᱞ ᱠᱚ ᱦᱩᱭᱩᱜᱼᱟ ᱛᱚ ᱚᱱᱮ ᱚᱱᱟ ᱠᱚᱛᱮᱜᱮ ᱪᱟᱥ ᱵᱟᱲᱟᱭᱟ ᱟᱫᱚ ᱟᱹᱞᱩ ᱫᱚᱢᱮ ᱠᱚ ᱪᱟᱥ ᱞᱮ ᱜᱮᱭᱟ ᱟᱞᱮ ᱥᱮᱫ ᱦᱚᱸ ᱟᱹᱰᱤ ᱠᱟᱹᱴᱤᱡ ᱠᱚᱴᱷᱤᱱ ᱜᱮᱞᱮ ᱪᱟᱥᱟ ᱟᱫᱚ ᱱᱤᱭᱟᱹ ᱵᱟᱨ ᱫᱚ ᱟᱹᱰᱤ ᱠᱷᱩᱵ ᱮᱠᱴᱟ ᱵᱟᱝ ᱦᱩᱭ ᱞᱮᱱᱟ ᱱᱟᱦᱟᱜ ᱞᱟᱵᱷ ᱫᱚ ᱪᱮᱫᱟᱜ ᱡᱮ ᱮᱸ ᱟᱞᱩ ᱪᱟᱥ ᱠᱟᱛᱮᱮᱫ ᱦᱚᱸ ᱡᱚᱠᱷᱚᱱᱜ ᱵᱤᱞᱤ ᱨᱟᱠᱟᱵ ᱮᱱ ᱛᱟᱞᱮᱭᱟ ᱡᱚᱠᱷᱚᱱ ᱨᱟᱵ ᱫᱮᱞᱟ ᱫᱮ ᱦᱟᱸᱜ ᱥᱚᱢᱚᱭ ᱛᱤᱭᱟᱹᱜ ᱮᱱᱟ ᱚᱱᱟ ᱥᱚᱢᱚᱭᱨᱮ ᱮᱢᱚᱱ ᱵᱷᱟᱵᱮ ᱫᱟᱜ ᱠᱮᱫᱟ ᱡᱟᱦᱟᱸᱛᱮ ᱟᱹᱞᱩ ᱫᱚ ᱮᱠ ᱰᱩᱵᱟᱹ ᱠᱮᱫ ᱛᱟᱞᱮ ᱫᱚ ᱠᱷᱮᱛᱨᱮ ᱥᱩᱫᱷᱩ ᱢᱟᱱᱮ ᱜᱩᱱᱴᱷᱤ ᱤᱱᱟᱹᱜ ᱜᱟᱱ ᱫᱟᱜ ᱚᱱᱠᱟᱭ ᱡᱟᱣᱟ ᱠᱮᱫᱟ ᱡᱟᱣᱟ ᱠᱮᱫ ᱠᱷᱟᱱᱡ ᱩᱱ ᱥᱚᱢᱚᱭ ᱦᱚᱲ ᱠᱚᱠᱚ ᱜᱩᱱᱟᱹᱱ ᱵᱟᱲᱟᱭᱱᱟ ᱵᱤᱞᱤ ᱴᱷᱤᱠ ᱟᱞᱩ ᱠᱟᱱᱟ ᱢᱟ ᱛᱚᱵᱮ ᱤᱭᱟᱹᱭᱟᱵᱚᱱ ᱚᱣᱟᱨ ᱟᱵᱚᱱ ᱟᱭᱢᱟ ᱦᱚᱲ ᱫᱚᱠᱚ ᱚᱣᱟᱨ ᱠᱮᱫᱟ ᱱᱟᱱᱟᱜ ᱟᱨ ᱛᱤᱱᱟᱹᱜ ᱜᱟᱱ ᱦᱚᱲ ᱚᱣᱟᱨ ᱠᱚ ᱫᱮᱨᱤ ᱧᱚᱜ ᱠᱮᱫᱟ ᱛᱟᱦᱚᱞᱮ ᱩᱱᱠᱩᱣᱟᱜ ᱫᱚ ᱚᱸᱰᱮ ᱜᱮ ᱥᱮᱭᱟᱜ ᱮᱦᱚᱵ ᱮᱱᱟ ᱟᱨ ᱠᱤᱪᱷᱩ ᱦᱚᱲ ᱫᱚ ᱚᱠᱚᱭ ᱠᱚᱣᱟᱜ ᱦᱟᱸᱜ ᱪᱮᱛᱟᱱ ᱱᱟᱠᱷᱟᱟᱨ ᱠᱷᱮᱛ ᱛᱟᱦᱮᱸ ᱠᱟᱱᱟ ᱩᱱᱠᱩ ᱫᱚ ᱯᱷᱩᱲᱛ ᱠᱚ ᱟᱸᱡᱮᱫ ᱵᱟᱲᱟ ᱠᱮᱫᱟ ᱛᱚᱵᱮ ᱮᱱᱦᱚᱸ ᱥᱮᱭᱟᱭᱮᱱ ᱜᱮᱭᱟ ᱥᱮᱭᱟᱭᱮᱱᱟ ᱵᱷᱟᱹᱜᱤ ᱠᱟᱛᱷᱟ ᱚᱱᱠᱟᱛᱮᱫ ᱟᱨᱦᱚᱸ ᱢᱩᱪᱟᱹᱫ ᱨᱮ ᱡᱚᱠᱷᱚᱱ ᱟᱹᱞᱩ ᱞᱮ ᱨᱟᱠᱟᱵ ᱠᱮᱫᱟ ᱩᱱ ᱥᱚᱢᱚᱭ ᱟᱨᱦᱚᱸ ᱫᱟᱢ ᱵᱟᱹᱱᱩᱜᱼᱟ ᱡᱟᱦᱟᱸ ᱞᱮᱠᱟᱛᱮ ᱯᱮ ᱴᱟᱠᱟ ᱯᱩᱱ ᱴᱟᱠᱟ ᱮᱚᱱᱮ ᱚᱱᱠᱟ
ᱵᱚᱞᱮ ᱱᱤᱭᱟᱹ ᱵᱟᱨ ᱫᱚ ᱟᱸᱜ ᱟᱹᱰᱤ ᱛᱮᱫ ᱠᱷᱩᱵ ᱮᱠᱴᱟ ᱫᱚ ᱵᱟᱹᱱ ᱞᱟᱹᱭᱟ ᱤᱭᱟᱹ ᱨᱮᱫᱚ
ᱟᱹᱰᱤ ᱛᱮᱫ ᱢᱩᱥᱠᱤᱞ ᱱᱤᱭᱟᱹ ᱵᱟᱨ ᱫᱚ
ᱟᱹᱞᱩᱮ ᱱᱮᱥᱜᱮ ᱥᱚᱠᱛᱤ ᱜᱮ ᱟᱹᱰᱤ ᱟᱹᱰᱤ ᱢᱟᱱᱮ ᱡᱟᱦᱟᱸᱭ ᱟᱹᱞᱩ ᱪᱟᱥ ᱠᱟᱛᱮᱫ ᱡᱟᱦᱟᱸ ᱢᱤᱫᱴᱮᱱ ᱦᱸᱮ ᱠᱷᱚᱨᱪᱟ ᱠᱚ ᱩᱰᱩᱝᱮᱫ ᱛᱟᱦᱮᱱᱟ ᱥᱮ ᱢᱤᱫᱴᱮᱱ ᱢᱟᱱᱮ ᱵᱷᱟᱹᱜᱤ ᱤᱭᱟᱹ ᱠᱚ ᱧᱮᱞ ᱧᱟᱢᱮᱫ ᱛᱟᱦᱮᱱᱟ ᱚᱱᱟ ᱠᱤᱱᱛᱩ ᱱᱮᱥ ᱡᱚᱛᱚ ᱪᱟᱹᱥᱤ ᱟᱹᱞᱩ ᱪᱟᱹᱥᱤ ᱠᱷᱮᱛᱨᱮ ᱫᱚ ᱮᱠᱟᱞ ᱜᱮ ᱚᱱᱟ ᱫᱚ ᱵᱟᱝ ᱠᱚ ᱨᱟᱠᱟᱵ ᱫᱟᱲᱮᱣ ᱠᱟᱫᱟ ᱟᱨ ᱦᱚᱭᱛᱚ ᱫᱚᱢᱮ ᱠᱚ ᱡᱟᱦᱟᱸᱭ ᱠᱚᱠᱚ ᱪᱟᱥ ᱟᱠᱟᱫᱟ ᱥᱚᱢᱚᱥᱥᱟ ᱨᱮᱦᱚᱸ ᱠᱚ ᱯᱚᱭᱥᱟ ᱯᱟ ᱯᱟᱹᱛᱤ ᱛᱮᱦᱚᱸ ᱠᱚ ᱧᱩᱨᱩᱦᱩ
ᱦᱮᱸ ᱧᱩᱨᱩᱣ ᱠᱟᱱᱟᱞᱮ ᱟᱞᱮ ᱦᱚᱸ ᱦᱮᱸ ᱦᱩᱸ
ᱡᱟᱦᱟᱸ ᱛᱤᱱᱟᱹᱜ ᱠᱚ ᱠᱷᱚᱨᱪᱟᱣ ᱠᱟᱫᱟ ᱚᱱᱟ ᱠᱷᱚᱡ ᱦᱚᱸ ᱠᱤᱱᱛᱩ ᱠᱚᱢ ᱟᱠᱚ ᱠᱚ ᱧᱟᱢ ᱟᱠᱟᱫᱟ
ᱦᱩᱸᱢ ᱡᱟᱦᱟᱸ ᱥᱟᱦᱟᱨ ᱵᱤᱥ ᱠᱚᱫᱚ ᱱᱟᱦᱟᱜ ᱯᱩᱨᱟᱹ ᱯᱩᱨᱤ ᱯᱟᱭᱥᱟ ᱮᱢ ᱠᱟᱛᱮᱜ ᱢᱟ᱾ ᱵᱟᱞᱮ ᱦᱟᱛ ᱠᱟᱜᱼᱟ ᱛᱚ ᱠᱤᱪᱷᱩ ᱯᱟᱭᱥᱟ ᱮᱢ ᱠᱟᱛᱮᱜ ᱠᱤᱪᱷᱩ ᱫᱚ ᱦᱟᱸᱜ ᱯᱚᱨᱮ ᱟᱞᱩ ᱨᱟᱠᱟᱵ ᱠᱟᱛᱮ ᱞᱮ ᱮᱢᱟ ᱯᱮᱭᱟ ᱚᱱᱮ ᱚᱱᱠᱟ ᱠᱟᱛᱷᱟ ᱵᱟᱛᱛᱟ ᱠᱟᱛᱮᱮᱫ ᱥᱟᱦᱟᱨ ᱠᱚᱞᱮ ᱛᱩᱞᱟᱹᱣ ᱞᱮᱫ ᱜᱮᱭᱟ᱾ ᱵᱚᱞᱮ ᱚᱱᱟᱠᱞᱮ ᱞᱟᱜᱟᱣ ᱵᱟᱲᱟ ᱠᱮᱫᱟ᱾ ᱡᱮᱫ ᱢᱟ ᱱᱚᱜᱼᱚ ᱱᱚᱝᱠᱟ ᱧᱮᱞᱱᱟ ᱟᱫᱚ ᱯᱚᱨᱮᱢᱟ ᱠᱟᱜᱚᱡᱽ ᱦᱤᱡᱩᱜ ᱠᱟᱱᱟ ᱡᱮ ᱟᱻ ᱟᱹᱜᱩ ᱦᱚᱴᱚ ᱠᱟᱜ ᱦᱩᱭᱩᱜᱼᱟ ᱚᱱᱟ ᱠᱚ ᱯᱚᱭᱥᱟ ᱡᱟᱦᱟᱸ ᱫᱚ ᱯᱮ ᱥᱟᱦᱟᱨ ᱩᱱ ᱥᱚᱢᱚᱭ ᱯᱩᱨᱟᱹ ᱯᱚᱭᱥᱟ ᱛᱮ ᱵᱟᱞᱮ ᱦᱟᱴ ᱠᱟᱜ ᱟᱨ ᱞᱟᱥ ᱟᱨ ᱚᱸᱰᱮ ᱦᱚᱸ ᱩᱱᱠᱩ ᱥᱚᱸᱜᱮ ᱚᱱᱠᱟ ᱜᱮ ᱟᱞᱳᱚᱱᱟ ᱦᱩᱭᱩᱜ ᱠᱟᱱᱟ᱾ ᱜᱟᱞᱢᱟᱨᱟᱣ ᱦᱩᱭᱩᱜ ᱠᱟᱱᱟ ᱢᱟ ᱟᱪᱪᱷᱟ ᱛᱷᱚᱲᱟ ᱫᱮᱨᱤ ᱧᱚᱜ ᱦᱟᱜ ᱮᱢ ᱢᱟᱞᱮ ᱮᱢ ᱮᱢᱚᱜ ᱜᱮᱭᱟ ᱛᱷᱚᱲᱟ ᱠᱟᱹᱴᱤᱡ ᱵᱟᱝ ᱦᱩᱭᱭᱟ ᱟᱠᱟᱱᱛᱮ ᱯᱨᱚᱯᱷᱤᱴ ᱦᱚᱸ ᱞᱟᱵᱷ ᱦᱚᱸ ᱢᱟ ᱛᱷᱚᱲᱟ ᱫᱮᱨᱤ ᱧᱚᱜ ᱚᱱᱮ ᱚᱱᱠᱟ ᱠᱟᱛᱮ ᱡᱮ ᱦᱟᱸ ᱦᱩᱸ ᱠᱟᱛᱮᱫ ᱪᱟᱞᱟᱣ ᱵᱟᱛᱟᱣ ᱦᱩᱭ ᱟᱠᱟᱱ ᱛᱟᱞᱮᱭᱟ ᱱᱚᱜᱼᱟ᱾ ᱱᱚᱝᱠᱟᱱ ᱢᱤᱫᱴᱮᱱ ᱤᱭᱟ ᱨᱮ ᱢᱟᱱᱮ ᱪᱮᱫ ᱞᱮ ᱰᱩᱵᱟᱹᱣ ᱟᱠᱟᱱᱟ ᱰᱩ ᱵᱟᱣ ᱫᱚ ᱵᱷᱟᱜᱤ ᱜᱮ
ᱦᱮᱸ ᱱᱤᱛᱚᱜ ᱛᱷᱚᱲᱟ ᱠᱟᱹᱴᱤᱡ ᱱᱟᱦᱟᱜ ᱫᱚ ᱢᱮᱱᱟᱜ ᱛᱟᱞᱮᱭᱟ ᱚᱱᱟ ᱨᱮᱫᱚ ᱯᱟᱴ ᱱᱟᱦᱟᱜ ᱞᱮ ᱞᱟᱜᱟᱣ ᱟᱠᱟᱫᱟ᱾ ᱟᱫᱚ ᱯᱟᱴ ᱵᱟᱝ ᱦᱟᱜ ᱪᱮᱫ ᱞᱮᱠᱟ ᱛᱟᱞᱮᱭᱟ ᱦᱟᱜ ᱵᱩᱡᱷᱟᱹᱣ ᱵᱟᱝ ᱧᱟᱢᱚᱜ ᱠᱟᱱᱟ? ᱦᱩᱭ ᱫᱚ ᱦᱩᱭ ᱟᱠᱟᱱᱟ᱾ ᱟᱫᱚ ᱚᱱᱟ ᱦᱚᱸ ᱪᱮᱫ ᱞᱮᱠᱟ ᱦᱟᱜ ᱫᱟᱢ ᱠᱚᱞᱮ ᱧᱟᱢᱟ ᱵᱟᱞᱮ ᱧᱟᱢᱟ?
ᱚᱸ ᱟᱫᱚᱧ ᱢᱮᱱᱫᱟ ᱟᱢᱟᱜ ᱳᱭᱼᱢᱟᱱᱮ ᱮᱨᱤᱭᱟ ᱥᱮ ᱡᱟᱭᱜᱟ ᱫᱚ ᱚᱠᱟ ᱚᱠᱟ ᱚᱠᱟ ᱥᱮᱫ ᱨᱮᱱ ᱠᱟᱱ ᱛᱮᱢ?
ᱱᱚᱣᱟ ᱟᱲᱮ ᱱᱟᱦᱟᱜ ᱡᱟᱦᱟᱸ ᱫᱚ ᱵᱟᱝᱜᱟᱞ ᱥᱮᱫ ᱜᱮ ᱢᱟᱞᱫᱟ ᱨᱮᱱ
ᱟᱪᱪᱷᱟ ᱚᱱᱛᱮ ᱫᱚ ᱦᱟᱸᱜ ᱵᱷᱟᱹᱜᱤ ᱜᱮᱯᱮ ᱪᱟᱥ ᱫᱚᱯᱮ ᱪᱟᱥ ᱦᱟ ᱚᱱ ᱛᱮᱫᱚ ᱟᱨ ᱢᱟᱞᱫᱟ ᱛᱚ ᱦᱟᱸᱜ ᱛᱚ ᱩᱞ ᱨᱮᱱᱟᱜ ᱵᱤᱠᱠᱷᱟᱛᱚ ᱡᱟᱭᱜᱟ
ᱦᱟᱹᱭ ᱦᱟᱹᱭ ᱦᱟᱹᱭ ᱚᱱᱟ ᱛᱮᱜᱮ ᱚᱱᱮᱧ ᱢᱮᱱᱮᱜ ᱠᱟᱱ ᱡᱮ ᱩᱞ ᱦᱚᱸ ᱟᱹᱰᱤ ᱠᱟᱹᱴᱷᱤᱱ ᱜᱮ ᱦᱩᱭᱩᱜᱼᱟ ᱟᱨ ᱪᱟᱥᱵᱟᱥ ᱦᱚᱸ ᱵᱷᱟᱜᱤ ᱜᱮᱞᱮ ᱪᱟᱥᱵᱟᱥᱟ ᱠᱤᱱᱛᱩ ᱱᱟᱜᱟᱜ ᱱᱤᱭᱟᱹ ᱵᱟᱨ ᱫᱚ ᱚᱱᱮ ᱚᱱᱠᱟ ᱵᱟᱝ ᱫᱚ ᱠᱚᱯᱟᱞ ᱞᱤᱠᱷᱟᱹᱱ ᱜᱮ ᱠᱷᱟᱨᱟᱯ ᱮᱢ ᱢᱮᱛᱟᱜᱼᱟ ᱥᱮ ᱪᱮᱫ ᱞᱮᱠᱟ ᱮᱱᱠᱷᱟᱱ ᱪᱟᱸᱫ ᱵᱚᱸᱜᱟ ᱦᱚᱸ ᱚᱱᱟ ᱥᱚᱢᱚᱭ ᱥᱤᱡᱤᱱ ᱠᱚᱨᱮ ᱜᱮ ᱫᱟᱜ ᱟᱛᱟᱞᱮ ᱠᱟᱱᱟ᱾ ᱟᱠᱟᱭ ᱰᱩᱵᱟᱹ ᱮᱫ ᱛᱟᱞᱮᱭᱟ ᱚᱱᱟ ᱟᱹᱞᱩ ᱦᱚᱸᱭ ᱰᱩᱵᱟᱹ ᱠᱮᱫ ᱛᱟᱞᱮ ᱱᱤᱛᱚᱜ ᱩᱞ ᱦᱚᱸ ᱚᱱᱠᱟ ᱫᱟᱢ ᱵᱟᱹᱱᱩᱜ ᱟᱱᱟ ᱟᱹᱰᱤ ᱜᱟᱱ ᱢᱩᱥᱠᱤᱞ
ᱢᱟᱱᱮ ᱱᱮᱥ ᱟᱜ ᱵᱟᱡᱟᱨ ᱛᱮ ᱜᱮ ᱟᱯᱮ ᱫᱚ
ᱦᱮᱸ ᱰᱩᱵᱟᱹᱭᱱᱟ ᱱᱤᱭᱟᱹ ᱵᱟᱨ ᱫᱚ ᱡᱚᱛᱚ ᱥᱮᱱ ᱛᱮᱜᱮ ᱦᱟᱸᱜ ᱞᱮ ᱰᱩᱵᱟᱹᱣ ᱦᱚᱪᱩᱣ ᱠᱟᱱᱟ᱾ ᱟᱹᱰᱤ ᱛᱮᱫ ᱢᱩᱥᱠᱤᱞ ᱨᱮᱞᱮ ᱯᱷᱟᱥᱟᱣ ᱟᱠᱟᱱᱟ ᱮᱠᱮᱵᱟᱨᱮ ᱟᱫᱚ ᱚᱲᱟᱜ ᱠᱚᱨᱮᱜ ᱛᱷᱚᱲᱟ ᱠᱟᱹᱴᱤᱡ ᱤᱭᱟᱹ ᱢᱮᱱᱟᱜ ᱠᱚᱣᱟ ᱜᱮᱰᱮ ᱦᱚᱯᱚᱱ ᱠᱩ ᱞᱮ ᱟᱹᱥᱩᱞ ᱵᱟᱲᱟ ᱟᱠᱟᱫ ᱠᱚᱣᱟ ᱟᱫᱚ ᱤᱱᱟᱹ ᱢᱚᱴᱟ ᱢᱩᱴᱤ ᱯᱩᱪᱤᱥ ᱛᱤᱨᱤᱥ ᱴᱤ ᱯᱤᱥ ᱢᱮᱱᱟᱜ ᱠᱚᱛᱤᱧᱟ ᱜᱮᱰᱮ ᱟᱫᱚ ᱩᱱᱠᱩ ᱠᱩᱜᱤ ᱯᱩᱠᱷᱨᱤ ᱥᱮᱫ ᱦᱩᱸ ᱦᱮᱸ ᱴᱷᱤᱠ ᱴᱷᱤᱠ ᱜᱮᱭᱟ ᱢᱟ᱾